ᱟᱸᱡᱚᱢ ᱮᱫᱟᱹᱧ ᱵᱟ᱾
ᱚ ᱟᱪᱪᱷᱟ ᱟᱪᱪᱷᱟ᱾ ᱪᱮᱫ ᱮᱢ ᱪᱤᱠᱟᱭᱫᱟ?
ᱪᱮᱠᱟᱹ ᱜᱮ ᱵᱟᱝ, ᱜᱚᱰᱟ ᱥᱮᱫ ᱤᱧ ᱦᱮᱡ ᱟᱠᱟᱱᱟ᱾
ᱚ ᱟᱪᱪᱷᱟ ᱟᱪᱪᱷᱟ ᱟᱪᱪᱷᱟ, ᱟᱨ ᱤᱭᱟᱹ ᱪᱮᱫ ᱠᱚ ᱞᱟᱹᱭᱟ ᱚᱱᱟ ᱯᱷᱚᱱ ᱫᱚ ᱪᱮᱫ ᱠᱚ ᱢᱮᱛᱟᱜᱼᱟ ᱥᱟᱭᱞᱮᱱ ᱠᱟᱛᱮ ᱮᱢ ᱫᱚᱦᱚ ᱠᱟᱜᱼᱟ ᱥᱟᱭᱞᱮᱱ ᱠᱟᱜ ᱢᱮ ᱛᱟᱦᱚᱞᱮ ᱠᱚᱞ ᱦᱤᱡᱩᱜ ᱨᱮᱦᱚᱸ ᱟᱨ ᱚᱱᱟ ᱠᱚᱫᱚ ᱢᱟᱱᱮ ᱵᱟᱝ ᱠᱟᱴᱟᱣ ᱞᱟᱹᱜᱤᱫᱚᱜᱼᱟ᱾ ᱥᱟᱭᱞᱮᱱ ᱢᱮ ᱟᱨ ᱚᱱᱟ ᱥᱟᱶᱛᱮ ᱤᱭᱟᱹ ᱡᱟᱦᱟᱸ ᱚᱱᱮ ᱰᱳᱱ ᱰᱤᱥ ᱴᱟᱵᱽ ᱨᱮ ᱠᱚ ᱢᱮᱱᱟᱜᱼᱟ ᱚᱱᱟ ᱦᱚᱸ ᱫᱚᱦᱚ ᱠᱟᱜ ᱢᱮ, ᱛᱟᱞᱦᱮ ᱠᱚᱞ ᱦᱤᱡᱩᱜ ᱨᱮ ᱠᱚᱞ ᱵᱟᱝ ᱵᱚᱞᱚᱱᱟ ᱟᱨ ᱠᱚᱞ ᱦᱚᱸ ᱵᱟᱝ ᱠᱟᱴᱟᱜᱼᱟ ᱛᱟᱦᱚᱞᱮ, ᱵᱩᱡᱷᱟᱹᱣ ᱮᱱᱟ? ᱚ ᱚᱠᱟᱨᱮᱢ ᱫᱩᱲᱩᱵ ᱟᱠᱟᱱᱟ?
ᱚ ᱤᱭᱟᱹ ᱨᱮ ᱜᱚᱰᱟ ᱥᱮᱫ ᱨᱮ᱾
ᱚ ᱦᱤᱛᱳᱜ ᱦᱚᱸ ᱜᱚᱰᱟ ᱥᱮᱫ ᱨᱮᱢ ᱫᱩᱲᱩᱵ ᱟᱠᱟᱱᱟ?
ᱦᱩᱸ᱾
ᱚ ᱟᱪᱪᱷᱟ ᱟᱪᱪᱷᱟ ᱟᱪᱪᱷᱟ ᱛᱟᱦᱚᱞᱮ ᱪᱮᱫ ᱠᱚᱢ ᱪᱤᱠᱟᱹ ᱵᱟᱲᱟ ᱠᱟᱫᱟ ᱛᱮᱦᱮᱧ ᱫᱚ?
ᱪᱤᱠᱟᱹ ᱜᱮ ᱵᱟᱝ ᱟᱹᱭᱩᱵ ᱵᱮᱲᱟ ᱵᱚᱞ ᱞᱮ ᱠᱷᱮᱞ ᱱᱟ᱾
ᱚ ᱟᱪᱪᱷᱟ ᱟᱪᱪᱷᱟ ᱪᱮᱫ ᱚᱱᱟ ᱟᱯᱮ ᱟᱯᱮ ᱜᱚᱰᱟ ᱨᱮᱜᱮ?
ᱦᱮᱸ ᱟᱞᱮ ᱜᱚᱰᱟ ᱨᱮᱜᱮ᱾
ᱚ, ᱵᱚᱞ ᱠᱷᱮᱞ ᱫᱚᱢᱮᱢ ᱠᱩᱥᱤᱭᱟᱜ-ᱟ ᱥᱮ ᱪᱮᱫ?
ᱦᱮᱸ ᱠᱩᱥᱤᱭᱟᱜ ᱜᱤᱭᱟᱹᱧ᱾
ᱚᱸ ᱟᱨ ᱚᱱᱠᱟ ᱵᱚᱞ ᱠᱷᱮᱞ ᱠᱚᱯᱮ ᱥᱟᱵ ᱵᱟᱲᱟᱭᱟ ᱥᱮ ᱵᱟᱝ ᱛᱟᱦᱚᱞᱮ ᱚᱱᱠᱟ? ᱴᱩᱨᱱᱟᱢᱮᱱᱴ ᱠᱚ ᱮᱢᱟᱱᱟᱜ, ᱱᱮᱛᱟᱨ ᱵᱚᱞ ᱠᱷᱮᱞ ᱵᱟᱭ ᱦᱩᱭᱩᱜ ᱠᱟᱱᱟ ᱟᱯᱮ ᱚᱱᱛᱮ?
ᱦᱩᱭᱩᱜ ᱠᱟᱱ ᱜᱮᱭᱟ᱾
ᱚᱸ᱾
ᱫᱚᱢᱮ ᱦᱩᱭᱩᱜ ᱠᱟᱱᱟ᱾
ᱫᱚᱢᱮ ᱦᱩᱭᱩᱜ ᱠᱟᱱᱟ ᱵᱟᱝ?
ᱦᱮᱸ᱾
ᱚᱸ ᱟᱫᱚ ᱟᱞᱮ ᱚᱱᱛᱮ ᱦᱚᱸ ᱵᱚᱞ ᱠᱷᱮᱞ ᱦᱩᱭᱩᱜᱼᱟ ᱦᱤᱡᱩᱜ ᱯᱮ, ᱵᱚᱞ ᱠᱷᱮᱞ ᱠᱚ ᱦᱩᱭᱩᱜᱼᱟ ᱟᱞᱮ ᱚᱱᱛᱮ᱾ ᱦᱮᱸ ᱦᱩᱭᱩᱜ ᱠᱟᱱᱟ ᱵᱚᱞ ᱠᱷᱮᱞ ᱠᱚ ᱫᱚᱢᱮ ᱜᱮ ᱟᱫᱚ ᱚᱱᱠᱟ ᱦᱩᱰᱤᱧ ᱵᱚᱞ ᱵᱟ ᱯᱮ ᱠᱷᱮᱞᱟ ᱦᱩᱰᱤᱧ ᱵᱚᱞ ᱢᱤᱱᱤ ᱵᱚᱞ ᱡᱟᱦᱟᱸ ᱠᱚ ᱢᱮᱛᱟᱜ ᱠᱟᱱᱟ?
ᱠᱷᱮᱞ ᱜᱮᱭᱟᱞᱮ ᱵᱟᱱᱟᱨ᱾
ᱵᱟᱱᱟᱨ ᱜᱮ ᱵᱟᱝ?
ᱦᱮᱸ᱾
ᱚᱱᱛᱮ ᱦᱚᱸ ᱠᱤ ᱦᱩᱰᱤᱧ ᱵᱚᱞ ᱦᱚᱸ ᱠᱷᱮᱞ ᱦᱩᱭᱩᱜ ᱜᱤᱭᱟ?
ᱦᱮᱸ ᱦᱩᱰᱤᱧ ᱵᱚᱞ ᱫᱚ ᱠᱷᱩᱵ ᱠᱚᱢ ᱦᱩᱭᱩᱜᱼᱟ᱾
ᱠᱷᱩᱵ ᱠᱚᱢ ᱦᱩᱭᱩᱜᱼᱟ ᱵᱟᱝ ᱢᱟᱱᱮ ᱪᱮᱫ ᱚᱱᱟ ᱫᱚ ᱯᱨᱟᱭᱤᱡᱽ ᱠᱚ ᱪᱮᱫ ᱠᱚ ᱛᱟᱦᱮᱸᱱᱟ ᱚᱱᱟ ᱨᱮᱫᱚ?
ᱯᱨᱟᱭᱤᱡ ᱫᱚ ᱮ ᱥᱤᱢ ᱠᱚᱠᱚ ᱛᱟᱦᱮᱸᱱᱟ,
ᱥᱤᱢ ᱵᱚᱞᱛᱮ ᱚᱱᱠᱟ ᱯᱳᱞᱴᱨᱤ ᱥᱮ
ᱦᱮᱸ ᱯᱳᱞᱴᱨᱤ᱾
ᱯᱳᱞᱴᱨᱤ ᱥᱤᱢ ᱚᱸ ᱟᱪᱪᱷᱟ ᱟᱪᱪᱷᱟ ᱟᱪᱪᱷᱟ᱾ ᱚᱸ ᱛᱟᱦᱚᱞᱮ ᱟᱯᱮ ᱚᱱᱛᱮ ᱛᱟᱦᱚᱞᱮ ᱦᱩᱲᱩ ᱨᱚᱦᱚᱭ ᱠᱚᱫᱚ ᱦᱩᱭᱱᱟ ᱥᱮ ᱟᱹᱣᱨᱤ?
ᱟᱹᱣᱨᱤ ᱦᱩᱭᱩᱜ-ᱟ᱾
ᱚᱸ ᱫᱟᱜ ᱟᱹᱣᱨᱤ ᱞᱟᱜᱟᱜᱼᱟ ᱫᱟᱜ ᱵᱟᱝ ᱞᱟᱜᱟᱣ ᱠᱟᱱᱟ?
ᱵᱟᱝ-ᱟ ᱩᱱᱟᱹᱜ ᱜᱮ ᱵᱟᱭ ᱫᱟᱜ ᱠᱟᱫᱟᱭ᱾
ᱚᱸ ᱟᱞᱮ ᱱᱚᱱᱛᱮ ᱢᱟ ᱫᱟᱜ ᱞᱟᱜᱟᱣ ᱠᱟᱱᱟ ᱫᱚᱢᱮ ᱜᱮ ᱟᱨ ᱫᱟᱜ ᱱᱟᱥᱮ ᱞᱟᱜᱟᱣ ᱞᱮᱱᱟ ᱟᱫᱚ ᱢᱤᱱᱤ ᱥᱮᱞᱚ ᱠᱚ ᱢᱮᱱᱟᱜ ᱟ ᱛᱚ ᱟᱞᱮ ᱱᱚᱛᱮ ᱫᱚ, ᱟᱫᱚ ᱚᱱᱟ ᱛᱮᱜᱮ ᱨᱚᱦᱚᱭ ᱫᱚᱞᱮ ᱯᱩᱨᱟᱹᱣ ᱠᱟᱜᱼᱟ ᱛᱚ ᱛᱟᱦᱞᱮ ᱱᱤᱭᱟᱹ ᱜᱷᱟᱹᱲᱤᱡ ᱮᱠᱷᱚᱱ ᱚᱱᱛᱮ ᱫᱟᱜ ᱫᱚ ᱵᱟᱝ ᱞᱟᱜᱟᱣ ᱠᱟᱱᱟ ᱵᱟᱝ?
ᱵᱟᱝ ᱞᱟᱜᱟᱣ ᱠᱟᱱᱟ᱾
ᱚᱸ ᱛᱟᱦᱚᱞᱮ ᱟᱯᱮ ᱚᱱᱛᱮ ᱫᱚ ᱵᱚᱪᱷᱚᱨ ᱨᱮ ᱛᱤᱱ ᱫᱷᱟᱣ ᱯᱮ ᱪᱟᱥ ᱛᱟᱦᱚᱞᱮ ᱚᱱᱛᱮ ᱫᱚ?
ᱵᱚᱪᱷᱚᱨ ᱨᱮ ᱢᱤᱫ ᱫᱷᱟᱣ ᱜᱮ᱾
ᱢᱤᱫ ᱫᱷᱟᱣ ᱜᱮ?
ᱦᱩᱸ᱾
ᱟ ᱢᱤᱫ ᱢᱤᱫ ᱫᱷᱟᱣ ᱪᱟᱥ ᱛᱮᱜᱮ ᱯᱩᱨᱟᱹ ᱵᱚᱪᱷᱚᱨ ᱯᱮ ᱡᱚᱢ ᱯᱩᱨᱟᱹᱜᱼᱟ
ᱩᱦ ᱦᱮᱸ ᱟᱫᱚ ᱫᱟᱜ ᱜᱮ ᱵᱟᱭ ᱫᱟᱜᱟ ᱵᱟᱨ ᱫᱷᱟᱣ ᱫᱚ ᱪᱤᱠᱟᱹ ᱛᱮᱞᱮ
ᱦᱮᱸ ᱚᱱᱟ ᱢᱟ ᱠᱟᱛᱷᱟ ᱠᱟᱱ ᱜᱮ᱾ ᱟᱨ ᱛᱟᱦᱚᱞᱮ ᱚᱱᱛᱮ ᱢᱤᱱᱤ ᱥᱮᱞᱚ ᱠᱚᱫᱚ ᱵᱟᱹᱱᱩᱜᱼᱟ?
ᱦᱮᱸ?
ᱢᱤᱱᱤ ᱥᱮᱞᱳ ᱠᱚ ᱵᱟᱹᱱᱩᱜᱼᱟ ᱢᱤᱱᱤ ᱥᱮᱞᱳ ᱠᱚ ᱡᱟᱦᱟᱸ ᱠᱚ ᱫᱟᱜ ᱨᱟᱠᱟᱵᱼᱟ ᱟᱨᱠᱤ ᱠᱟᱨᱮᱱᱴ ᱫᱟᱨᱟᱭ
ᱫᱟᱜ ᱵᱟᱹᱱᱩᱜᱼᱟ ᱚᱱᱟ ᱠᱚᱫᱚ᱾
ᱢᱟᱱᱮ ᱚᱱᱠᱟ ᱟᱹᱛᱩ ᱠᱚᱨᱮ ᱢᱮᱱᱟᱜ ᱟᱥᱮ ᱵᱟᱝ ᱛᱟᱦᱚᱞᱮ ᱧᱩ ᱫᱟᱜ ᱨᱮᱱᱟᱜ ᱚᱝ ᱠᱟᱱᱟᱜ?
ᱵᱟᱹᱱᱩᱜᱼᱟ ᱵᱟᱹᱱᱩᱜᱼᱟ ᱜᱟᱹᱰᱤ ᱛᱮ ᱫᱟᱜ ᱠᱚ ᱟᱹᱜᱩᱣᱟ-ᱞᱮ ᱠᱟᱱᱟ ᱮᱠᱷᱚᱱ ᱫᱚ᱾
ᱟᱪᱪᱷᱟ ᱟᱪᱪᱷᱟ ᱟᱪᱪᱷᱟ ᱟᱪᱪᱷᱟ ᱮᱸ ᱜᱟᱹᱰᱤ ᱛᱮ ᱵᱚᱞᱛᱮ ᱪᱮᱫ ᱜᱟᱹᱰᱤᱛᱮ?
ᱴᱟᱠᱴᱟᱨ ᱛᱮ᱾
ᱦᱚᱸ ᱚᱱᱟ ᱫᱚ ᱧᱩ ᱫᱟᱜ?
ᱦᱮᱸ ᱧᱩᱭ ᱫᱟᱜ ᱦᱚᱸ ᱟᱨᱩᱵ ᱫᱟᱜ ᱦᱚᱸ᱾
ᱚ᱾ ᱛᱟᱦᱚᱞᱮ ᱚᱱᱟ ᱫᱚ ᱥᱟᱹᱨᱤ ᱠᱟᱛᱮ ᱟᱹᱰᱤ ᱠᱚᱥᱴᱚ ᱨᱮᱱᱟᱜ ᱠᱟᱛᱷᱟ ᱟᱯᱮ ᱮᱱᱛᱮ ᱫᱟᱜ ᱵᱟᱹᱱᱩᱜᱼᱟ ᱱᱤᱭᱟᱹ ᱦᱟᱹᱵᱤᱡ ᱦᱚᱸ, ᱟᱨ ᱚᱱᱠᱟ ᱥᱚᱨᱠᱟᱨ ᱯᱟᱦᱴᱟ ᱠᱷᱚᱱᱟᱜ ᱚᱱᱠᱟᱱᱟᱜ ᱜᱚᱲᱚ ᱵᱟᱝ ᱧᱟᱢ ᱠᱟᱱᱟ,
ᱜᱚᱲᱚ ᱵᱟᱝ ᱧᱟᱢ ᱟᱠᱟᱱᱟ᱾
ᱵᱟᱝ ᱧᱟᱢ ᱠᱟᱱᱟ ᱵᱟᱝ
ᱵᱟᱝ᱾
ᱟᱨ ᱚᱱᱠᱟ ᱡᱩᱫᱤ ᱵᱟᱭ ᱫᱟᱜᱟ ᱛᱟᱞᱦᱮ ᱦᱳᱲᱳ ᱪᱤᱠᱟᱹᱛᱮᱯᱮ ᱨᱚᱦᱚᱭ ᱟᱯᱮ ᱚᱱᱛᱮ ᱫᱚ?
ᱵᱟᱭ ᱫᱟᱜᱽ ᱠᱷᱟᱡ ᱫᱚ ᱵᱟᱝᱞᱮ ᱨᱚᱦᱚᱭᱟ, ᱫᱟᱜ ᱦᱚᱸ ᱚᱝᱠᱟ ᱵᱟᱹᱱᱩᱜ ᱥᱳᱨ ᱠᱚᱨᱮᱡ ᱡᱮ ᱫᱟᱜ ᱛᱮᱞᱮ ᱪᱟᱥᱟ᱾ ᱚᱱᱟ ᱦᱚᱸ ᱵᱟᱝ ᱜᱟᱱᱚᱜ᱾
ᱟᱪᱪᱷᱟ ᱟᱫᱚ ᱤᱭᱟᱹ ᱵᱟᱹᱱᱩᱜᱼᱟ ᱮᱱᱛᱮ ᱚᱱᱟ ᱯᱩᱠᱷᱨᱤ ᱠᱚ ᱥᱮ ᱵᱟᱸᱫᱷ ᱠᱚ᱾ ᱦᱮᱸ ᱜᱟᱰᱟ ᱠᱚ ᱱᱟᱭ ᱠᱚ ᱚᱱᱠᱟ ᱵᱟᱹᱱᱩᱜᱼᱟ ᱥᱩᱨ ᱥᱩᱯᱩᱨ ᱨᱮ?
ᱵᱟᱹᱱᱩᱜᱼᱟ᱾ ᱯᱩᱠᱷᱨᱤ ᱢᱮᱱᱟᱜ ᱫᱚ ᱢᱮᱱᱟᱜ ᱫᱚ ᱠᱚᱢ ᱜᱮ
ᱟᱪ ᱟᱪᱪᱷᱟ ᱦᱚᱭᱛᱚ ᱚᱠᱚᱭᱟᱜ ᱫᱚ ᱯᱩᱠᱷᱨᱤ ᱥᱩᱨ ᱨᱮ ᱚᱲᱟᱜ, ᱤᱭᱟᱹ ᱵᱟᱹᱫᱽ ᱠᱷᱮᱛ ᱠᱚ ᱢᱮᱱᱟᱜ ᱛᱟᱠᱚᱣᱟ ᱩᱱᱠᱩ ᱫᱚ ᱚᱱᱟ ᱠᱚᱨᱮ ᱠᱚ ᱪᱟᱥ ᱵᱟᱲᱟᱭ ᱫᱟ ᱵᱟᱝ?
ᱦᱮᱸ᱾
ᱥᱮ ᱚᱱᱟ ᱫᱟᱜ ᱛᱮ ᱵᱟᱠᱚ ᱪᱟᱥ ᱦᱚᱪᱚ ᱣᱟᱜ ᱼᱟ ᱚᱠᱟ ᱞᱮᱠᱟ ᱟᱯᱮ ᱚᱱ ᱛᱮ ᱫᱚ?
ᱫᱟᱜ ᱫᱚ ᱟᱫᱚ ᱩᱛᱩ ᱠᱚᱜᱮ ᱠᱚ ᱪᱟᱥ ᱵᱟᱲᱟᱭᱟ ᱦᱩᱲᱩ ᱫᱚ ᱵᱟᱝ᱾
ᱟᱪᱪᱷᱟ ᱟᱪᱪᱷᱟ᱾ ᱦᱮᱸ ᱚᱱᱟ ᱢᱟ ᱠᱟᱛᱷᱟ ᱠᱟᱱ ᱜᱮ, ᱫᱟᱜ ᱵᱟᱝᱠᱷᱟᱱ ᱪᱤᱠᱟᱹᱛᱮ ᱦᱩᱲᱩ ᱦᱚᱢ ᱪᱟᱥᱟ ᱵᱟᱝ᱾
ᱦᱮᱸ
ᱚ ᱟᱪᱪᱷᱟ ᱪᱷ ᱛᱟᱦᱞᱮ ᱱᱤᱭᱟᱹ ᱜᱟᱹᱲᱤ ᱫᱚ ᱪᱮᱜ ᱠᱚᱢ ᱪᱤᱠᱟᱹ ᱵᱟᱲᱟᱭᱮᱫᱟ?
ᱴᱷᱤᱠᱟᱹ ᱜᱮ ᱵᱟᱝ?
ᱱᱤᱛᱚᱜ ᱫᱚ ᱠᱟᱹᱢᱤ ᱠᱚᱫᱚ, ᱟᱯᱮ ᱚᱱᱛᱮ ᱪᱮᱫ ᱠᱚᱯᱮ ᱠᱟᱹᱢᱤ ᱵᱟᱲᱟᱭᱟ ᱛᱟᱦᱚᱞᱮ ᱚᱱᱛᱮ ᱫᱚ ᱟᱯᱮ ᱚᱱᱛᱮ?
ᱪᱤᱜ ᱜᱮ ᱵᱟᱝ ᱚᱲᱟᱜ ᱠᱚᱨᱮ ᱜᱮᱞᱮ ᱠᱟᱹᱢᱤ ᱵᱟᱲᱟᱭᱟ᱾
ᱢᱟᱱᱮ ᱠᱟ ᱠᱟᱹᱣᱰᱤ ᱟᱨᱡᱟᱣ ᱞᱟᱹᱜᱤᱫ, ᱪᱮᱫ ᱠᱚᱯᱮ ᱠᱟᱹᱢᱤᱭᱟ ᱟᱯᱮ ᱚᱱᱟ ᱥᱩᱨ ᱥᱩᱯᱩᱨ ᱚᱱᱠᱟᱱᱟᱜ ᱠᱟᱹᱢᱤ? ᱥᱳᱨᱥ ᱠᱚ ᱚᱱᱠᱟ ᱪᱮᱫ ᱢᱮᱱᱟᱜᱼᱟ?
ᱥᱩᱨ ᱥᱩᱯᱩᱨ ᱫᱚ ᱚᱝᱠᱟ ᱠᱟᱹᱢᱤ ᱞᱮᱠᱟ ᱫᱚ ᱵᱟᱹᱱᱩᱜ
ᱚᱲᱟᱜ ᱨᱮ ᱢᱟᱯᱮ ᱠᱟᱹᱢᱤᱭᱟ ᱚᱱᱟᱧ ᱵᱩᱡᱷᱟᱹᱣ ᱜᱮᱭᱟ, ᱟᱫᱚ ᱛᱟᱣ ᱨᱮᱦᱚᱸ ᱚᱝᱠᱟ, ᱡᱮ ᱯᱩᱭᱥᱟᱹ ᱟᱨᱡᱟᱣ ᱞᱟᱹᱜᱤᱫ ᱚᱱᱠᱟ ᱯᱮ ᱠᱟᱹᱢᱤᱭᱟ ᱥᱩᱨ ᱥᱩᱯᱩᱨ ᱨᱮ ᱡᱟᱦᱱᱟᱜ? ᱯᱷᱮᱠᱴᱨᱤ ᱠᱚ ᱥᱮ ᱚᱱᱠᱟᱱᱟᱜ ᱡᱟᱦᱱᱟᱜ, ᱠᱟᱹᱢᱤ ᱠᱚ, ᱨᱟᱡᱽ ᱢᱤᱥᱛᱨᱤ ᱠᱟᱹᱢᱤ ᱠᱚ ᱚᱱᱠᱟᱱᱟᱜ ᱠᱚ ᱟᱨᱠᱤ
ᱨᱟᱡᱽ ᱢᱤᱥᱛᱨᱤ ᱠᱟᱹᱢᱤ ᱠᱚᱞᱮ ᱪᱟᱞᱟᱣ ᱵᱟᱲᱟᱜᱼᱟ ᱚᱱᱟᱜᱮ᱾
ᱚ ᱛᱤᱱᱟᱹᱜ ᱥᱟᱺᱜᱤᱧ ᱯᱮ ᱪᱟᱜᱼᱟ?
ᱩᱸ ᱫᱚᱢᱮ ᱥᱟᱺᱜᱤᱧ ᱫᱚ ᱵᱟᱞᱮ ᱪᱟᱞᱟᱜᱼᱟ ᱥᱳᱨ᱾
ᱪᱮᱫ ᱚᱲᱟᱜ ᱠᱚᱯᱮ ᱵᱮᱱᱟᱣ ᱥᱮ ᱪᱮᱫ?
ᱦᱮᱸ ᱚᱲᱟᱜ ᱠᱩ᱾
ᱚ ᱟᱪᱪᱷᱟ ᱟᱯᱮ ᱚᱱᱛᱮ ᱛᱟᱞᱦᱮ ᱥᱚᱨᱠᱟᱨ ᱯᱟᱦᱴᱟ ᱠᱷᱚᱱᱟᱜ, ᱚᱱᱟ ᱚᱲᱟᱜ ᱠᱚᱫᱚ ᱧᱟᱢ ᱠᱟᱱᱟ ᱥᱮ ᱵᱟᱝ?
ᱧᱟᱢ ᱟᱠᱟᱱᱟ ᱡᱚᱛᱚ ᱦᱚᱲ ᱫᱚ ᱵᱟᱝᱞᱮ ᱧᱟᱢ ᱟᱠᱟᱫᱟᱺ
ᱤᱱᱫᱨᱟᱵᱟᱥ ᱠᱚᱠᱚ ᱮᱢᱟᱢᱟ ᱠᱚ ᱠᱟᱱ ᱫᱚ ᱫᱚᱢᱮ᱾
ᱧᱟᱢ ᱫᱚᱞᱮ ᱧᱟᱢ ᱠᱟᱫᱟ ᱟᱫᱚ ᱡᱚᱛᱚ ᱦᱚᱲ ᱫᱚ ᱵᱟᱝᱞᱮ ᱧᱟᱢ ᱠᱟᱫᱟ᱾
ᱟᱯᱮ ᱫᱚᱯᱮ ᱧᱟᱢ ᱠᱟᱜᱼᱟ ᱥᱮ ᱵᱟᱝ?
ᱟᱞᱮ ᱵᱟᱝᱞᱮ ᱧᱟᱢ
ᱚ ᱟᱪᱪᱷᱟ ᱟᱪᱪᱷᱟ ᱟᱪᱷᱟ ᱵᱟ ᱟᱫᱚ ᱡᱟᱦᱟᱸ ᱞᱮᱠᱟ ᱧᱮᱞᱚᱜ ᱠᱟᱱᱟ ᱦᱚᱜᱼᱚᱭ ᱥᱚᱨᱠᱟᱨ ᱡᱷᱚᱛᱚᱜ ᱜᱮ, ᱮᱢᱟ ᱠᱚ ᱠᱟᱱᱟ, ᱚᱲᱟᱜ ᱧᱮᱞ ᱠᱟᱛᱮᱜ ᱡᱮ ᱟᱛᱳ ᱟᱛᱳ ᱠᱚ ᱧᱮᱞᱮᱫᱼᱟ ᱥᱟᱨᱵᱷᱮᱫᱼᱟ ᱠᱚ ᱡᱮ ᱚᱠᱚᱭᱟᱜ ᱢᱮᱱᱟᱜᱼᱟ ᱵᱟᱹᱱᱩᱜᱼᱟ ᱦᱮᱸ ᱥᱮ, ᱚᱱᱠᱟ ᱠᱟᱛᱮᱫ ᱠᱚ ᱮᱢᱟ ᱠᱚ ᱠᱟᱱᱟ ᱚᱲᱟᱜ,
ᱦᱮᱸ ᱟᱞᱮ ᱫᱚ ᱟᱫᱚ, ᱵᱟᱞᱮ ᱧᱟᱢ ᱟᱠᱟᱫᱟ ᱟᱞᱮ ᱴᱚᱞᱟ ᱨᱮᱱ ᱫᱚᱠᱚ ᱧᱟᱢ ᱟᱠᱟᱜ ᱜᱮᱭᱟ
ᱟᱪᱪᱷᱟ ᱟᱪᱪᱷᱟ ᱦᱳᱭ ᱚᱱᱠᱟ ᱡᱟᱦᱟᱱᱟᱜ ᱜᱮ ᱡᱟᱦᱟᱸ ᱜᱮᱢ ᱢᱚᱱᱮᱭᱮᱫᱟ ᱦᱮᱸ ᱢᱚᱱᱮ ᱢᱚᱱᱮᱛᱮ ᱡᱟᱦᱟᱸᱱᱟᱜ ᱢᱚᱱᱮᱫᱟ ᱟᱢ ᱠᱩᱞᱤ ᱫᱟᱲᱮᱭᱟᱧᱟ ᱠᱩᱞᱤ ᱢᱮ ᱨᱚᱲ ᱢᱮ ᱠᱟᱹᱴᱤᱡ ᱢᱟᱨᱟᱝ ᱧᱚᱜ ᱜᱮ ᱨᱚᱲ ᱢᱮ ᱛᱟᱦᱚᱞᱮ ᱱᱟᱯᱟᱭᱚᱜᱼᱟ ᱦᱮᱸᱥᱮ
ᱦᱮᱸ
ᱦᱳᱭ ᱟᱢ ᱡᱟᱦᱟᱸ ᱜᱮᱢ ᱢᱚᱱᱮᱭᱮᱫᱟ ᱚᱱᱠᱟᱱᱟᱜ ᱜᱮ ᱨᱚᱲ ᱢᱮ ᱴᱷᱤᱠᱜᱮᱭᱟ ᱚ ᱟᱪᱪᱷᱟ ᱟᱪᱪᱷᱟ ᱛᱟᱦᱚᱞᱮ ᱟᱯᱮ ᱚᱱᱛᱮ ᱛᱟᱦᱚᱞᱮ ᱫᱟᱜ ᱨᱮᱱᱟᱜ ᱥᱚᱢᱚᱥᱥᱟ ᱫᱚᱢᱮ ᱢᱮᱱᱟᱜᱼᱟ ᱵᱟᱝ?
ᱦᱮᱸ
ᱛᱟᱦᱞᱮ ᱵᱚᱨᱥᱟ ᱨᱮ ᱫᱚ ᱠᱤᱱᱛᱩ ᱛᱟᱦᱚᱞᱮ ᱫᱚᱢᱮ ᱜᱮᱯᱮ ᱨᱚᱦᱚᱭᱟ ᱡᱩᱫᱤ ᱫᱟᱜᱟᱭ ᱦᱮᱸ
ᱦᱮᱸ ᱨᱚᱦᱚᱭ ᱭᱟᱞᱮ
ᱚ ᱚᱱᱠᱟ ᱯᱟᱨᱥᱚᱱᱟᱞ ᱢᱤᱱᱤ ᱚᱠᱚᱭᱟᱜ ᱦᱚᱸ ᱵᱟᱹᱱᱩᱜᱼᱟ ᱡᱟᱦᱟᱸᱭ ᱫᱚ ᱦᱩᱲᱩ ᱠᱚ ᱨᱚᱦᱚᱭᱟ ᱚᱱᱟ ᱢᱤᱱᱤ ᱠᱚᱛᱮ ᱢᱤᱱᱤ ᱫᱟᱜ ᱠᱚᱛᱮ ᱚᱱᱠᱟᱱᱟᱜ?
ᱚᱱᱟᱛᱮ ᱯᱟᱨᱥᱚᱱᱟᱞ ᱫᱚ ᱢᱮᱱᱟᱜ ᱛᱟᱠᱚ ᱜᱮᱭᱟ
ᱟᱨᱚ ᱚᱱᱟ ᱛᱮᱫᱚ ᱦᱩᱲᱩ ᱠᱚ ᱵᱟᱠᱚ ᱨᱚᱦᱚᱭᱟ?
ᱦᱩ ᱵᱟᱝ ᱠᱚ ᱨᱚᱦᱚᱭᱟ ᱦᱩᱲᱩ ᱠᱚᱫᱚ
ᱚᱦ ᱫᱟᱜ ᱦᱚᱸ ᱴᱟᱱ ᱜᱮᱭᱟ ᱡᱟᱱᱤᱪ ᱪᱚ ᱟᱯᱮ ᱚᱱᱛᱮ ᱵᱟᱝ
ᱦᱮᱸ ᱫᱟᱜ ᱦᱚᱸ ᱴᱟᱱ ᱜᱮᱭᱟ
ᱚ ᱟᱯᱮ ᱚᱱᱟ ᱵᱟᱹᱫᱽ ᱠᱷᱮᱛ ᱠᱚᱨᱮ ᱚᱱᱠᱟᱱᱟᱜ ᱢᱤᱱᱤ ᱥᱮᱞᱩ ᱚᱱᱠᱟᱱᱟᱜ ᱵᱟᱠᱚ ᱜᱟᱲᱟᱣ ᱟᱠᱟᱜᱼᱟ
ᱵᱟᱝ ᱛᱚ
ᱚ ᱟᱪᱪᱷᱟ ᱟᱪᱪᱷᱟ ᱚᱱᱟᱢᱟ ᱠᱟᱛᱷᱟ ᱜᱮ ᱡᱮᱢᱚᱱ ᱟᱞᱮ ᱱᱚᱛᱮ ᱫᱚ ᱮ ᱵᱟᱨ ᱡᱚᱠᱷᱚᱡ ᱪᱟᱥ ᱦᱩᱭᱩᱜᱼᱟ ᱦᱮᱸᱥᱮ ᱵᱟᱨ ᱡᱚᱠᱷᱚᱱ ᱪᱟᱥ ᱦᱩᱭᱩᱜᱼᱟ ᱵᱚᱨᱥᱟ ᱨᱮ ᱢᱤᱫ ᱫᱷᱟᱣ ᱟᱨ ᱢᱤᱫ ᱫᱷᱟᱣ ᱫᱚ ᱦᱩᱭᱩᱜ ᱠᱟᱱᱟ ᱚᱱᱟ ᱫᱷᱚᱨᱚᱱ ᱨᱮ ᱟᱫᱚ ᱫᱷᱚᱨᱚᱱ ᱨᱮᱫᱚ ᱦᱮᱸ ᱦᱮᱸ ᱟᱫᱚ ᱫᱷᱚᱨᱚᱱ ᱨᱮᱫᱚ ᱚᱱᱟ ᱢᱤᱱᱤ ᱥᱮᱞᱳ ᱠᱚ ᱢᱮᱱᱟᱜ ᱟᱛᱚ ᱟᱞᱮ ᱚᱱᱛᱮ ᱫᱚ ᱦᱮᱸ ᱚᱱᱟ ᱛᱮᱜᱮ ᱟᱞᱮ ᱫᱚᱞᱮ ᱪᱟᱥ ᱤᱫᱤᱭᱟ ᱟᱨ ᱱᱚᱜ ᱚᱭ ᱡᱮᱢᱚᱱ ᱵᱚᱨᱥᱟ ᱨᱮᱫᱚ ᱡᱩᱫᱤᱭᱳ ᱵᱟᱝ ᱮ ᱫᱟᱜᱟ ᱟᱫᱚ ᱪᱤᱠᱟᱹᱭᱟᱞᱮ ᱛᱚᱠᱷᱚᱱ ᱫᱚ ᱱᱚᱜ ᱚᱭ ᱡᱟᱦᱟᱸ ᱡᱷᱤᱯᱤᱨ ᱡᱷᱤᱯᱤᱨ ᱫᱟᱜ ᱫᱟ ᱟᱫᱚ ᱚᱱᱟ ᱡᱤᱯᱤᱨ ᱫᱟᱜ ᱛᱮᱜᱮ ᱡᱟᱦᱟᱸ ᱜᱮ ᱚᱛ ᱠᱚ ᱦᱟᱥᱟ ᱞᱚᱦᱚᱫᱚᱜᱼᱟ ᱚᱱᱟ ᱛᱮᱜᱮ ᱟᱞᱮ ᱫᱚ ᱟᱨ ᱢᱤᱱᱤ ᱠᱚᱞᱮ ᱪᱟᱹᱞᱩᱭᱟ ᱟᱨ ᱢᱤᱱᱤ ᱫᱟᱜ ᱛᱮᱜᱮᱞᱮ ᱯᱟᱣᱟ ᱟᱨ ᱦᱚᱸᱜ ᱚᱭ ᱛᱚᱞᱮ ᱨᱚᱦᱚᱭ ᱠᱮᱜ ᱟᱞᱮ ᱦᱩᱭᱱᱟ ᱢᱚᱬᱮ ᱛᱩᱨᱩᱭ ᱫᱤᱱ ᱜᱟᱱ ᱦᱩᱭᱱᱟ ᱨᱚᱦᱚᱭ ᱠᱟᱛᱮᱜ ᱚᱱᱟ ᱛᱮᱜᱮᱞᱮ ᱨᱚᱦᱚᱭᱟ ᱟᱞᱮ ᱱᱚᱱᱛᱮ ᱫᱚ ᱢᱤᱱᱤ ᱥᱮᱞᱳ ᱟᱞᱮ ᱱᱚᱱᱛᱮ ᱢᱤᱫᱴᱟᱝ ᱵᱟᱹᱫᱽ ᱢᱟᱱᱮ ᱢᱤᱫᱴᱟᱝ ᱵᱟᱹᱫᱽ ᱫᱚ ᱢᱟᱱᱮ ᱟᱞᱮᱭᱟᱜ ᱵᱟᱹᱫ ᱡᱟᱦᱟᱸ ᱛᱤᱱᱟᱹᱜ ᱢᱮᱱᱟᱜᱼᱟ ᱚᱸᱰᱮ ᱚᱱᱠᱟ ᱵᱟᱨᱚ ᱛᱷᱮᱠᱮ ᱛᱮᱨᱚᱴᱤ ᱢᱤᱱᱤ ᱠᱚ ᱜᱟᱲᱟᱣ ᱠᱟᱜᱼᱟ ᱫᱟᱜ ᱨᱮᱱᱟᱜ ᱟᱱᱟᱴ ᱮᱴᱠᱮᱴᱚᱬᱮ ᱫᱚ ᱵᱟᱝ ᱦᱩᱭᱩᱜᱼᱟ
ᱚ
ᱦᱚᱭ
ᱟᱯᱮ ᱥᱮᱫ ᱫᱚ ᱱᱚᱣᱟ ᱠᱚᱫᱚ ᱢᱮᱱᱟᱜ ᱜᱮᱭᱟ ᱟᱞᱮ ᱥᱮᱫ ᱫᱚ ᱵᱟᱹᱱᱩᱜ ᱠᱟᱫᱟ
ᱵᱟᱹᱱᱩᱜᱼᱟ ᱵᱟᱝ, ᱛᱟᱦᱚᱞᱮ ᱥᱟᱠᱥᱚᱵᱽᱡᱤ ᱠᱚᱫᱚ ᱯᱮ ᱨᱚᱦᱚᱭᱟ ᱥᱮ ᱵᱟᱝ ᱟᱯᱮᱚᱱᱛᱮ ᱚᱱᱟ?
ᱦᱮᱸ ᱦᱮᱸ ᱚᱱᱟ ᱠᱚᱫᱚᱞᱮ ᱨᱚᱦᱚᱭ ᱜᱮᱭᱟ
ᱥᱚᱵᱪᱤ ᱠᱚᱯᱮ ᱨᱚᱦᱚᱭ ᱜᱮᱭᱟ ᱵᱟᱝ ᱟᱨ ᱪᱮᱫ ᱚᱻᱚᱱᱠᱟ ᱟᱹᱠᱷᱨᱤᱧ ᱠᱤᱨᱤᱧ ᱟᱹᱠᱷᱨᱤᱧ ᱞᱟᱹᱜᱤᱫ ᱵᱟᱯᱮ ᱨᱚᱦᱚᱭᱟ?
ᱨᱚᱦᱚᱭ ᱜᱮᱭᱟᱞᱮ᱾
ᱚ ᱟᱫᱚ ᱫᱟᱜ ᱫᱚ ᱛᱟᱦᱚᱞᱮ ᱚᱠᱟ ᱨᱮᱯᱮ ᱧᱟᱢᱟ?
ᱯᱩᱠᱷᱨᱤ ᱢᱮᱱᱟᱜ-ᱟ ᱚᱱᱟ ᱞᱟᱹᱜᱤᱫ ᱛᱮᱫᱚ ᱦᱩᱭᱩᱜ-ᱟ᱾
ᱦᱮᱸ ᱚᱱᱟ ᱠᱚᱨᱮ ᱚᱱᱟ ᱫᱚ ᱵᱤᱥᱤ ᱵᱟᱝ ᱞᱟᱜᱟᱜ-ᱟ ᱵᱟᱝ ᱫᱟᱜ ᱠᱚ?
ᱦᱮᱸ ᱟᱨ ᱦᱩᱲᱩ ᱫᱚ ᱰᱷᱮᱨ ᱜᱮ ᱞᱟᱜᱟᱜ ᱟᱥᱮ᱾
ᱦᱳᱭ ᱦᱳᱭ ᱦᱳᱭ ᱴᱷᱤᱠ ᱴᱷᱤᱠ ᱠᱟᱛᱷᱟ ᱠᱟᱱ ᱜᱮᱭᱟ ᱦᱩᱲᱩ ᱠᱚᱫᱚ ᱫᱮᱨ ᱞᱟᱜᱟᱜ-ᱟ ᱾ ᱡᱮᱢᱚᱱ ᱟᱞᱮ ᱱᱚᱱᱛᱮ ᱚᱱᱟ ᱟᱸ ᱯᱩᱠᱷᱨᱤ ᱯᱩᱠᱷᱨᱤ ᱫᱚ ᱢᱮᱱᱟᱜ-ᱟ ᱮᱱᱛᱮᱫ ᱩᱱᱟᱹᱜ ᱫᱚ ᱵᱟᱝ᱾ ᱠᱚᱢ ᱢᱮᱱᱟᱜ-ᱟ ᱟᱫᱚ ᱚᱱᱟ ᱠᱚᱨᱮ ᱫᱚ ᱦᱟᱹᱠᱩ ᱠᱚᱠᱚ ᱪᱟᱥ ᱠᱚᱣᱟ᱾ ᱛᱟᱯᱚᱨᱮ ᱛᱩᱯᱩ ᱵᱟᱲᱟᱜ ᱟᱠᱚ ᱦᱮᱸ᱾ ᱟᱨ ᱡᱟᱦᱟᱸ ᱦᱩᱲᱩ ᱠᱚ ᱪᱟᱥ ᱞᱟᱹᱜᱤᱫ ᱫᱚ ᱚᱱᱟ ᱢᱤᱱᱤ ᱠᱚ ᱢᱮᱱᱟᱜ ᱟᱠᱟᱫᱟ ᱢᱤᱱᱤ ᱾ ᱠᱚ ᱚᱱᱟ ᱠᱚᱞᱮ ᱤᱭᱟᱹ ᱵᱟᱲᱟᱭᱟ ᱚᱱᱟ ᱛᱮᱜᱮ ᱫᱟᱜ ᱠᱚᱫᱚ ᱟᱨᱮᱡ ᱦᱩᱭᱩᱜ ᱜᱮᱭᱟ᱾ ᱟᱨ ᱛᱟᱦᱚᱞᱮ ᱚᱱᱠᱟ ᱦᱩᱲᱩ ᱵᱟᱫ ᱠᱟᱛᱮᱫ ᱪᱮᱫ ᱠᱚᱯᱮ ᱨᱚᱦᱚᱭᱟ ᱟᱯᱮ ᱚᱱᱛᱮ?
ᱦᱩᱰᱩ ᱵᱟᱫ ᱠᱟᱛᱮᱫ ᱫᱚ ᱩᱛᱩ ᱜᱮ᱾
ᱩᱛᱩ ᱠᱚᱜᱮ ᱵᱟᱝ ᱟᱨ ᱚᱱᱠᱟᱱᱟᱜ ᱡᱟᱦᱟᱱᱟᱜ ᱮ ᱮᱸᱻ ᱵᱟᱫᱟᱢ ᱠᱚ ᱥᱮ ᱟᱹᱰᱤ ᱠᱤᱪᱷᱩ ᱟᱨᱦᱚᱸ ᱠᱚ ᱨᱚᱦᱚᱭ ᱜᱤᱭᱟ ᱛᱤᱞᱢᱤᱧ ᱠᱚ ᱟᱹᱞᱩ ᱠᱚ ᱟᱯᱮ ᱱᱚᱛᱮ ᱫᱚ ᱵᱟᱯᱮ ᱨᱚᱦᱚᱭ ᱜᱮᱭᱟ?
ᱦᱮᱸ ᱟᱹᱞᱩ ᱨᱚᱦᱚᱭ ᱟᱞᱮ ᱛᱤᱞᱢᱤᱧ ᱦᱚᱞᱮ ᱨᱚᱦᱚᱭ ᱜᱮᱭᱟ᱾
ᱟᱹᱞᱩ ᱯᱮ ᱨᱚᱦᱚᱭ ᱜᱮ
ᱦᱮᱸ ᱾
ᱟᱪᱪᱷᱟ ᱟᱪᱪᱷᱟ ᱫᱟᱜ ᱦᱚᱸ ᱚᱱᱟ ᱛᱩᱲᱤ ᱦᱚᱯᱮ ᱮᱨ ᱜᱮᱭᱟ
ᱦᱮᱸ ᱾
ᱚ ᱟᱪᱪᱷᱟ ᱟᱪᱪᱷᱟ ᱾ ᱡᱮᱢᱚᱱ ᱟᱞᱮ ᱱᱚᱛᱮ ᱫᱚ ᱱᱤᱛᱚᱜ ᱫᱚ ᱥᱟᱠ ᱥᱚᱵᱽᱡᱤ ᱠᱚᱞᱮ ᱨᱚᱦᱚᱭ ᱟᱠᱟᱜ-ᱟ ᱟᱹᱰᱤ ᱠᱤᱪᱷᱩ᱾ ᱱᱚᱜ ᱫᱟᱜ ᱨᱮᱱᱟᱜ ᱥᱩᱵᱤᱫᱷᱟ ᱠᱚ ᱢᱮᱱᱟᱜ ᱟᱠᱟᱫᱟ ᱛᱚ ᱤᱱᱟᱹ ᱠᱷᱟᱹᱛᱤᱨ᱾ ᱦᱚᱜ-ᱚᱭ ᱱᱤᱛᱚᱜ ᱱᱤᱭᱟᱹ ᱜᱷᱟᱹᱲᱤ ᱫᱚ ᱥᱚᱥᱟ ᱠᱚ ᱵᱚᱨᱵᱚᱴᱤ ᱚᱱᱟ ᱯᱚᱨᱮ ᱡᱷᱤᱸᱜᱟᱹ ᱯᱚᱴᱚᱞ ᱦᱮᱸ ᱟᱨᱚ ᱮᱢᱟᱱ ᱛᱮᱱᱟᱜ ᱮ ᱠᱩᱞᱢᱤ ᱟᱲᱟᱜ ᱟᱲᱟᱜ ᱦᱮᱸ ᱱᱚᱣᱟ ᱠᱚᱢ ᱟᱸᱡᱚᱢ ᱠᱟᱫᱟ ᱛᱚ ᱧᱩᱛᱩᱢ?
ᱦᱮᱸ ᱟᱸᱡᱚᱢ ᱠᱟᱫᱤᱧ ᱾
ᱦᱳᱭ ᱱᱚᱜ ᱱᱚᱣᱟ ᱠᱚᱞᱮ ᱨᱚᱦᱚᱭ ᱜᱮᱭᱟ ᱟᱞᱮ ᱚᱱᱛᱮ ᱫᱚ ᱫᱟᱜ ᱨᱮᱱᱟᱜ ᱥᱩᱵᱤᱫᱟ ᱢᱮᱱᱟᱜ ᱛᱚ᱾ ᱛᱟᱞᱮᱢ ᱥᱮᱛᱚ ᱟᱫᱚ ᱤᱱᱟᱹ ᱠᱷᱟᱛᱤᱨ ᱚᱱᱟᱜᱮ ᱥᱚᱵᱽ ᱥᱚᱢᱚᱭ ᱡᱚᱲᱟᱣ ᱟᱨ ᱡᱚᱲᱟᱣ ᱞᱮ ᱫᱚᱦᱚ ᱠᱟᱜ-ᱟ ᱵᱟᱹᱫ ᱫᱚ᱾ ᱟᱨ
ᱚ ᱟᱞᱮ ᱫᱚ ᱩᱱᱟᱹᱜ ᱞᱮ ᱨᱚᱦᱚᱭ ᱞᱮᱠᱷᱟᱡ ᱫᱟᱜ ᱵᱟᱝ ᱠᱩᱞᱟᱹᱜ ᱛᱟᱞᱮᱭᱟ ᱾ ᱫᱚᱢᱮ ᱞᱮ ᱨᱚᱦᱚᱭ ᱞᱮᱠᱷᱟᱱ ᱾
ᱦᱳᱭ ᱦᱮᱢᱟᱞ ᱫᱟᱜ ᱚᱱᱮᱛᱚᱢ ᱞᱟᱹᱭ ᱠᱮᱫ-ᱟ ᱡᱮ ᱫᱟᱜ ᱨᱮᱱᱟᱜ ᱟᱹᱰᱤ ᱟᱱᱟᱴ ᱢᱮᱱᱟᱜ ᱛᱟᱢ ᱚᱱᱛᱮ᱾ ᱮᱱᱛᱮ ᱦᱩᱭᱩᱜ-ᱟ ᱚᱱᱟ ᱫᱚ ᱵᱟᱝ
ᱦᱮᱸ ᱾
ᱟᱨ ᱚᱠᱟ ᱡᱟᱦᱟᱱᱟᱜ ᱡᱮᱢᱚᱱ ᱟ ᱥᱚᱨᱠᱟᱨ ᱯᱟᱦᱴᱟ ᱠᱷᱚᱱ ᱚᱱᱠᱟ ᱜᱚᱲᱚ ᱵᱟᱯᱮ ᱧᱟᱢ ᱠᱟᱫᱟ ᱟᱫᱚ ᱮᱱᱛᱮ ᱡᱟᱦᱟᱱᱟᱜ ᱚᱱᱠᱟ ᱵᱟᱯᱮ ᱪᱤᱴᱷᱤ ᱥᱟᱠᱟᱢ ᱵᱟᱯᱮ ᱚᱞ ᱵᱟᱲᱟ ᱠᱟᱣᱫᱮᱭᱟ? ᱟᱯᱮᱭᱟᱜ ᱵᱤ ᱰᱤ ᱳ ᱚᱯᱷᱤᱥ ᱨᱮ ᱥᱮ ᱟᱯᱮᱭᱟᱜ ᱚᱧᱪᱚᱞ ᱚᱯᱷᱤᱥ ᱠᱚᱨᱮ ᱚᱱᱠᱟ ᱾
ᱚᱞ ᱞᱮᱠᱟᱛᱮ
ᱚ ᱮᱱᱛᱮ ᱨᱮᱦᱚᱸ ᱱᱚᱝᱠᱟᱱᱟᱜ ᱥᱩᱡᱳᱜᱽ ᱥᱩᱵᱤᱫᱷᱟ ᱟᱹᱣᱨᱤ ᱧᱟᱢᱚᱜ-ᱟ᱾
ᱵᱟᱝ ᱧᱟᱢ ᱠᱟᱱᱟ᱾
ᱠᱟᱛᱷᱟ ᱠᱟᱱ ᱜᱮ ᱟᱫᱚ ᱟᱫᱚ ᱮᱱᱛᱮ ᱨᱮᱦᱚᱸ ᱛᱚ ᱠᱷᱚᱵᱚᱨ ᱠᱚ ᱦᱟᱛᱟᱣ ᱯᱮ ᱡᱮ ᱪᱮᱫᱟᱜ ᱵᱟᱝ ᱦᱩᱭᱩᱜ ᱠᱟᱱᱟ ᱮᱴᱟᱜ ᱮᱴᱟᱜ ᱟᱹᱛᱩ ᱠᱚᱨᱮ ᱫᱚ ᱱᱚᱝᱠᱟ ᱵᱷᱟᱜᱤ ᱵᱷᱟᱜᱤ ᱥᱩᱵᱤᱫᱷᱟ ᱢᱮᱱᱟᱜ-ᱟ ᱟᱫ ᱦᱚᱭᱛᱳ ᱟ ᱫᱟᱜ ᱯᱟᱣ ᱞᱟᱹᱜᱤᱫ ᱡᱟᱦᱟᱸ ᱞᱮᱠᱟ ᱥᱮᱞᱳ ᱠᱚᱫᱚ ᱚᱱᱟ ᱵᱟᱠᱚ ᱮᱢ ᱨᱮᱦᱚᱸ ᱠᱤᱱᱛᱩ ᱧᱩ ᱫᱟᱜ ᱞᱟᱹᱜᱤᱜ ᱮ ᱡᱩᱫᱤᱭᱳ ᱠᱚ ᱮᱢᱟ ᱯᱮᱭᱟ ᱚᱱᱟ ᱦᱚᱸᱛᱚ ᱱᱟᱯᱟᱭᱚᱜ-ᱟ ᱵᱟᱝ᱾
ᱦᱮᱸ᱾
ᱟᱫᱚ ᱢᱤᱱᱤ ᱠᱚ ᱛᱭᱟᱹ ᱚᱱᱮ ᱴᱟᱠᱴᱟᱨ ᱠᱚᱛᱮ ᱫᱟᱜ ᱠᱚ ᱟᱹᱜᱩᱣᱟᱯᱮ ᱠᱟᱱᱟ ᱱᱚᱣᱟ ᱛᱤᱱᱟᱹᱜ ᱛᱤᱱᱟᱹᱜ ᱴᱟ ᱚᱠᱟ ᱠᱷᱚᱱᱟᱜ ᱠᱚ ᱜᱩ ᱭᱮᱫᱟ ᱵᱟᱠᱚ ᱟᱹᱜᱩᱭᱮᱫᱟ ᱚᱱᱟ ᱢᱤᱴᱤᱡ ᱵᱮᱯᱟᱨ ᱠᱟᱱᱟ ᱟᱨ ᱚᱱᱟ ᱜᱮᱯᱮ ᱧᱩᱭᱮᱫᱟ᱾ ᱦᱮᱸ ᱚᱱᱠᱟᱱᱟᱜ ᱛᱟᱦᱚᱞᱮ ᱠᱚᱞ ᱠᱚᱫᱚ ᱵᱟᱠᱚ ᱞᱟᱜᱟᱣ ᱠᱟᱜ-ᱟ ᱠᱚᱞ ᱠᱚ
ᱠᱚᱞ ᱠᱚ ᱢᱮᱱᱟᱜ ᱟᱫᱚ ᱢᱮᱱᱟᱜ ᱫᱚ᱾
ᱦᱚᱭ᱾
ᱢᱤᱜᱴᱮᱱ ᱴᱚᱞᱟ ᱨᱮ ᱵᱟᱨᱭᱟ ᱜᱟᱱ ᱠᱚᱞ ᱢᱮᱱᱟᱜᱼᱟ᱾
ᱚ ᱢᱤᱜᱴᱟᱱ ᱟᱫᱚ ᱚᱱᱟ ᱨᱮᱦᱚᱸ ᱫᱟᱜ ᱫᱚ ᱢᱟᱱᱮ ᱫᱷᱚᱨᱚᱱ ᱫᱤᱱ ᱫᱟᱜ ᱧᱟᱢᱚᱜ ᱟ
ᱟᱫᱚ ᱵᱟᱝ ᱫᱷᱚᱨᱚᱱ ᱫᱤᱱ ᱫᱚ ᱟᱫᱚ ᱱᱤᱛ
ᱫᱟᱜ ᱵᱟᱝ ᱧᱟᱢᱚᱜ-ᱟ ᱵᱟᱝ?
ᱵᱟᱝ᱾
ᱚ
ᱟᱞᱮ ᱫᱷᱚᱨᱚᱱ ᱫᱤᱱ ᱦᱚᱸ ᱯᱩᱠᱷᱨᱤ ᱨᱮᱫᱚ ᱫᱟᱜ ᱫᱚ ᱵᱟᱝ ᱛᱟᱦᱮᱱᱟ᱾
ᱟ ᱛᱟᱞᱦᱮ ᱛᱩᱯᱩ ᱠᱚᱫᱚ ᱚᱠᱟ ᱠᱚᱨᱮᱯᱮ ᱛᱩᱯᱩ ᱵᱟᱲᱟᱜᱼᱟ ᱛᱟᱦᱚᱞᱮ?
ᱛᱵᱩ ᱠᱚᱫᱚ ᱟᱫᱚ ᱠᱩᱧ ᱠᱚ ᱢᱮᱱᱟᱜᱼᱟ᱾
ᱚ ᱠᱩᱧ ᱨᱮ ᱫᱟᱜ ᱛᱟᱦᱮᱱᱟ ᱵᱟᱝ?
ᱦᱩᱸ᱾
ᱚ ᱟᱪᱪᱷᱟ᱾ ᱟ ᱟᱪᱪᱷᱟ ᱟᱹᱰᱤ ᱱᱟᱯᱟᱭ ᱟ ᱟᱢ ᱥᱟᱶ ᱨᱚᱲ ᱠᱟᱛᱮᱜ ᱟᱹᱰᱤ ᱵᱷᱟᱜᱤᱧ ᱵᱩᱡᱷᱟᱹᱣ ᱠᱮᱫᱟ᱾ ᱦᱮᱸ ᱢᱟ ᱮᱱᱠᱷᱟᱱ ᱟᱨᱚ ᱯᱚᱨᱮᱛᱮ᱾